ᱜᱚᱝᱠᱮ
ᱦᱮᱸ ᱡᱚᱦᱟᱨ ᱜᱮ ᱥᱟᱹᱜᱩᱱ ᱥᱮᱛᱟᱜ
ᱦᱳᱭ ᱦᱮᱸ ᱪᱮᱫ ᱞᱮᱠᱟ ᱢᱮᱱᱟᱜ ᱢᱮᱭᱟ
ᱵᱮᱥ ᱜᱮ ᱟᱨ ᱟᱹᱵᱤᱱ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱚᱲᱟᱜ ᱠᱚᱨᱮ ᱦᱚᱸ ᱡᱚᱛᱚ ᱱᱟᱯᱟᱭ ᱜᱮ ᱟᱨ ᱛᱟᱦᱞᱮ ᱪᱮᱫ ᱠᱚᱵᱤᱱ ᱪᱤᱠᱟᱹ ᱵᱟᱲᱟᱭᱮᱫᱟ
ᱦᱚ ᱱᱤᱛᱚᱜ ᱫᱚ ᱪᱮᱫ ᱦᱚᱸ ᱵᱟᱝᱜᱮ
ᱚ ᱟᱪᱪᱷᱟ ᱮᱸᱡᱟᱦᱟᱱᱟᱜ ᱠᱟᱹᱢᱤ ᱠᱚ
ᱦᱮᱸ ᱱᱤᱛᱚᱜ ᱫᱚ ᱪᱮᱫ ᱦᱚᱸ ᱵᱟᱸᱜᱟ ᱜᱮ ᱱᱤᱛᱚᱜ ᱫᱚ ᱱᱚᱭᱚᱭ ᱛᱟ ᱪᱟ ᱠᱚ ᱧᱩ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ
ᱚ ᱟᱪᱪᱷᱟ ᱟᱪᱪᱷᱟ ᱱᱟᱯᱟᱭ ᱠᱟᱛᱷᱟ ᱟᱹᱞᱤᱧ ᱦᱚᱸ ᱱᱚᱜ ᱚᱭ ᱵᱨᱟᱥ ᱵᱟᱲᱟ ᱠᱟᱛᱮᱜ ᱞᱤᱧ ᱫᱩᱲᱩᱵ ᱠᱟᱱᱟ ᱦᱟᱸᱜ ᱱᱟᱥᱛᱟ ᱠᱚᱫᱚ ᱟᱹᱣᱨᱤ ᱦᱩᱭᱩᱜᱼᱟ ᱟᱨ ᱪᱟ ᱠᱚ ᱦᱟᱜ ᱧᱩᱭ ᱦᱩᱭᱩᱜᱼᱟ ᱟᱨ ᱛᱟᱦᱚᱞᱮ ᱜᱚᱝᱠᱮ ᱚᱲᱟᱜ ᱠᱚᱨᱮ ᱛᱚ ᱡᱚᱛᱚ ᱱᱟᱯᱟᱭ ᱜᱮᱭᱟ
ᱦᱮᱸ ᱚᱲᱟᱜ ᱠᱚᱨᱮ ᱫᱚ ᱱᱤᱛᱚᱜ ᱫᱚ ᱱᱟᱯᱟᱭ ᱜᱮᱭᱟ
ᱟᱪᱪᱷᱟ ᱟᱪᱪᱷᱟ ᱱᱟᱯᱟᱭ ᱠᱟᱛᱷᱟ ᱚᱱᱟᱜᱮ ᱟᱨ ᱛᱟᱦᱞᱮ ᱪᱟᱥ ᱠᱟᱹᱢᱤ ᱠᱚ ᱜᱚᱝᱠᱮ ᱟᱯᱮ ᱥᱮᱱ ᱫᱚ ᱪᱮᱫᱞᱮᱠᱟ
ᱪᱟᱥ ᱠᱟᱹᱢᱤ ᱠᱚᱫᱚ ᱱᱚᱛᱮ ᱫᱚ ᱥᱩᱫᱩ ᱦᱩᱲᱩ ᱜᱮᱛᱚ ᱡᱟᱹᱥᱛᱤ ᱛᱮᱫᱚ ᱨᱚᱦᱚᱭᱚᱜᱼᱟ ᱟᱨ ᱚᱱᱠᱟ ᱮᱴᱟᱜ ᱡᱟᱦᱟᱱᱟᱜ ᱠᱚᱫᱚ ᱵᱟᱝ ᱛᱚ ᱱᱮᱥ ᱫᱚ ᱱᱤᱛ ᱦᱚᱸ ᱟᱹᱨᱤ ᱫᱟᱜᱽ ᱛᱮ ᱚᱱᱠᱟ ᱱᱤᱛ ᱫᱷᱟᱹᱵᱤᱡ ᱟᱯᱷᱚᱨ ᱠᱚ ᱵᱟᱝ ᱟᱯᱷᱚᱨ ᱵᱟᱲᱟ ᱦᱩᱭ ᱟᱠᱟᱱᱟ
ᱟᱪᱪᱷᱟ ᱟᱪᱪᱷᱟ ᱦᱮᱸ ᱟᱨ ᱪᱟᱥ ᱠᱟᱹᱢᱤ ᱠᱚᱫᱚ ᱥᱮᱨᱢᱟᱨ ᱨᱮ ᱢᱤᱫ ᱫᱷᱟᱣ ᱥᱮ ᱵᱟᱨ ᱫᱷᱟᱣ ᱜᱮ ᱦᱩᱭᱩᱜᱼᱟ ᱜᱚᱝᱠᱮ ᱟᱯᱮᱥᱮᱱ ᱫᱚ
ᱢᱤᱫ ᱫᱷᱟᱣ ᱜᱮ
ᱟᱪᱪᱷᱟ ᱦᱳᱭ ᱜᱚᱝᱠᱮ ᱟᱞᱮ ᱥᱮᱱ ᱦᱚᱸ ᱚᱱᱠᱟᱜᱮ ᱥᱮᱨᱢᱟ ᱡᱟᱹᱲᱤ ᱵᱟᱝ ᱦᱩᱭ ᱠᱟᱱ ᱛᱮ ᱟᱫᱚ ᱟᱯᱷᱚᱨ ᱠᱚᱦᱚᱸ ᱵᱟᱝ ᱦᱩᱭ ᱠᱟᱱᱟ ᱟᱨ ᱥᱤᱛᱩᱝ ᱜᱮ ᱫᱚᱢᱮ ᱥᱤᱛᱩᱝ ᱮᱫᱟᱭ
ᱮᱠᱟᱞ ᱮᱠᱟᱞ
ᱟᱨ ᱛᱮᱦᱤᱧ ᱫᱚ ᱦᱟᱸᱜ ᱥᱮᱛᱟᱜ ᱠᱷᱚᱱ ᱛᱷᱚᱲᱟ ᱛᱷᱚᱲᱟᱭ ᱨᱤᱢᱤᱞ ᱞᱮᱫᱟᱭ ᱦᱮᱸ ᱟᱫᱚ ᱦᱟᱸᱜ ᱥᱮᱨᱢᱟ ᱡᱟᱹᱲᱤ ᱠᱚ ᱦᱩᱭᱩᱜᱼᱟ ᱥᱮ ᱪᱮᱫ ᱦᱟᱸᱜ ᱛᱟᱭᱚᱢ ᱛᱮ
ᱱᱚᱛᱮ ᱦᱚᱸ ᱦᱚᱞᱟ ᱠᱷᱚᱡ ᱜᱮ ᱨᱤᱢᱤᱞ ᱨᱤᱢᱤᱞ ᱫᱟᱭ ᱠᱤᱱᱛᱩ ᱮᱠᱷᱚᱱ ᱱᱤᱛ ᱫᱷᱟᱹᱵᱤᱡ ᱦᱚᱸ ᱟᱹᱣᱨᱤ ᱡᱟᱹᱲᱤᱭᱟᱭ ᱛᱚ᱾
ᱟᱪᱪᱷᱟ ᱟᱪᱪᱷᱟ ᱚ ᱟᱨ ᱛᱟᱦᱞᱮ ᱜᱚᱝᱠᱮ ᱮᱸ ᱟᱢᱵᱟᱵᱛᱤ ᱫᱚ ᱥᱩᱨᱩᱜ ᱠᱟᱱᱟ ᱟᱯᱮ ᱪᱮᱫ ᱞᱮᱠᱟᱯᱮ ᱢᱟᱱᱟᱣ ᱜᱮᱭᱟ ᱚᱱᱛᱮ? ᱟᱵᱚᱣᱟᱜ ᱢᱤᱫᱴᱮᱱ ᱞᱟᱹᱴᱩ ᱢᱟᱨᱟᱝ ᱯᱚᱨᱚᱵᱽ ᱛᱚ᱾
ᱮᱻ ᱟᱢᱵᱟᱵᱚᱛᱤ ᱫᱚ ᱱᱚᱛᱮ ᱫᱚ ᱟᱸ ᱩᱱᱟᱹᱜ ᱜᱟᱱ ᱫᱚ ᱵᱟᱝᱠᱚ ᱢᱟᱱᱟᱣᱟ ᱢᱟᱱᱮ ᱪᱮᱜ ᱞᱮᱠᱟ ᱥᱩᱫᱷᱩ ᱟᱢᱵᱟᱵᱚᱛᱤ ᱧᱩᱛᱩᱢ ᱛᱮ ᱡᱚᱢᱟᱠᱚ ᱧᱩᱭᱟᱠᱚ ᱮ ᱨᱟᱹᱥᱠᱟᱹᱭᱟᱠᱚ ᱤᱱᱟᱹ ᱦᱟᱹᱵᱤᱡ ᱜᱮ ᱱᱚᱝᱠᱟ ᱟᱢᱵᱟᱵᱚᱛᱤ ᱫᱚ ᱪᱮᱜ ᱞᱟᱹᱜᱤᱫ ᱠᱚ ᱢᱟᱱᱟᱣᱟ ᱪᱮᱜ ᱞᱮᱠᱟ ᱠᱚ ᱢᱟᱱᱟᱣᱟ ᱩᱱᱟᱹᱜ ᱜᱟᱱ ᱱᱚᱛᱮ ᱫᱚ ᱵᱟᱲᱟᱭ ᱜᱮ ᱵᱟᱹᱱᱩᱜᱼᱟ᱾
ᱚ ᱟᱪᱪᱷᱟ ᱟᱪᱪᱷᱟ ᱦᱳᱭ ᱟᱞᱮ ᱥᱮᱱ ᱦᱚᱸ ᱜᱚᱝᱠᱮ ᱱᱮᱛᱟᱨ ᱫᱚ ᱚᱱᱠᱟᱜ ᱜᱮ ᱡᱚᱢ ᱧᱩ ᱟᱨ ᱨᱟᱹᱥᱠᱟᱹᱜ ᱜᱮ ᱛᱟᱨ ᱞᱟᱦᱟ ᱛᱮᱫᱚ ᱠᱚ ᱢᱟᱱᱟᱣᱮᱫ ᱛᱟᱦᱮᱸᱫ ᱟᱞᱮᱥᱮᱱ ᱫᱚ
ᱦᱮᱸ ᱱᱚᱣᱟ ᱫᱚ ᱱᱚᱠ ᱠᱟ ᱠᱚ ᱢᱟᱱᱟᱣᱮᱜ ᱛᱟᱦᱮᱸᱜ ᱮ ᱟᱵᱚ ᱡᱟᱦᱟᱸ ᱪᱟᱥ ᱠᱟᱹᱢᱤ ᱟᱬᱜᱚᱱ ᱞᱟᱦᱟᱛᱮ ᱢᱤᱫᱴᱮᱱ ᱱᱚᱣᱟ ᱫᱚ ᱢᱤᱫᱴᱮᱱ ᱯᱚᱨᱚᱵᱽ ᱠᱟᱱᱟ ᱨᱟᱹᱥᱠᱟᱹ ᱡᱚᱢ ᱱᱚᱣᱟ ᱡᱚᱢ ᱧᱩ ᱠᱟᱛᱮᱜ ᱜᱮ ᱡᱚᱛᱚ ᱦᱚᱲ ᱥᱟᱱᱟᱢ ᱠᱚ ᱵᱟᱹᱫᱽ ᱵᱟᱹᱭᱦᱟᱹᱲ ᱨᱮᱠᱚ ᱟᱬᱜᱚᱱ ᱠᱟᱱ ᱛᱟᱦᱮᱸᱫ᱾ ᱟᱫᱚ ᱦᱳᱭ ᱦᱳᱭ ᱦᱳᱭ ᱟᱫᱚ ᱱᱮᱛᱟᱨ ᱫᱚ ᱚᱠᱟ ᱞᱮᱠᱟᱛᱚ ᱫᱟᱜ ᱡᱟᱹᱲᱤ ᱠᱚ ᱵᱟᱝ ᱦᱩᱭᱩᱜ ᱠᱟᱱᱟ ᱡᱮ ᱡᱚᱛᱚ ᱜᱮ ᱟᱹᱨᱩ ᱯᱷᱮᱨᱟᱣ ᱟᱠᱟᱱᱟ ᱚᱠᱛᱚ ᱠᱚᱦᱚᱸ᱾ ᱮᱸ ᱚᱠ ᱨᱮᱦᱚᱸ ᱫᱟᱜ ᱡᱟᱹᱲᱤ ᱵᱟᱝ ᱦᱩᱭᱩᱜ ᱠᱟᱱᱟ ᱞᱟᱦᱟ ᱵᱟᱠᱷᱟᱱ ᱱᱟᱹᱰᱤ ᱛᱟᱭᱚᱢ ᱦᱩᱭᱩᱜ ᱠᱟᱱᱟ ᱛᱚ, ᱡᱟᱹᱥᱛᱤ ᱠᱟᱭᱛᱮ ᱴᱷᱤᱠ ᱴᱷᱟᱠ ᱥᱚᱢᱚᱭ ᱫᱚ ᱵᱟᱝ ᱦᱩᱭᱩᱜ ᱠᱟᱱᱟ᱾
ᱦᱮᱸ ᱦᱮᱸ
ᱛᱟᱞᱦᱮ ᱱᱮᱛᱟᱨ ᱫᱚ ᱟᱫᱚ ᱚᱱᱠᱟ ᱨᱟᱹᱥᱠᱟᱹ ᱫᱚ ᱵᱟᱹᱱᱩᱜᱼᱟ ᱥᱩᱫᱩ ᱡᱚᱢ ᱧᱩ ᱜᱮ᱾ ᱠᱟᱱᱴᱷᱟᱲ ᱵᱮᱞᱮ ᱩᱞ ᱵᱮᱞᱮ ᱠᱩᱫ ᱵᱮᱞᱮ ᱦᱮᱸ ᱥᱟᱶᱛᱮ ᱥᱩᱠᱨᱤ ᱡᱤᱞ ᱯᱤᱴᱷᱟᱹ
ᱦᱟᱸ
ᱚᱱᱟ ᱠᱚ ᱡᱚᱢ ᱵᱟᱲᱟ ᱦᱩᱭᱩᱜᱼᱟ᱾
ᱱᱚᱛᱮ ᱦᱚᱸ ᱚᱱᱠᱟᱜ ᱜᱮ ᱱᱮᱛᱟᱨ ᱫᱚ ᱡᱚᱢ ᱥᱩᱢᱩᱝ ᱜᱮ᱾
ᱟᱪᱪᱷᱟ
ᱟᱪᱪᱷᱟ ᱟᱯᱮᱥᱮᱡ ᱫᱚ ᱟᱢᱵᱟᱵᱚᱛᱤ ᱫᱤᱠᱩ ᱠᱚᱠᱚ ᱢᱟᱱᱟᱣ ᱜᱮᱭᱟ ᱥᱮ ᱵᱟᱝ?
ᱮᱸ ᱮᱸ ᱜᱚᱝᱠᱮ ᱱᱮᱛᱟᱨ ᱫᱚ ᱡᱚᱛᱚᱠᱚ ᱢᱟᱱᱟᱣ ᱮᱫᱟ᱾ ᱦᱮᱸ ᱦᱚᱲ ᱦᱚᱸ ᱫᱤᱠᱩ ᱦᱚᱸᱠᱚ ᱢᱟᱱᱟᱣᱫᱟ᱾
ᱟᱫᱚ ᱚᱱᱟᱜᱮ ᱢᱤᱫᱴᱟᱱ ᱡᱤᱱᱤᱥ ᱵᱟᱹᱞᱤᱧ ᱵᱩᱡ ᱫᱟᱲᱮᱜ ᱠᱟᱱᱟ ᱟᱢᱵᱟᱵᱚᱛᱤ ᱫᱚ ᱥᱟᱹᱨᱤ ᱚᱠ ᱠᱚᱭᱟᱜ ᱠᱟᱱᱟ ᱟᱵᱚ ᱥᱟᱱᱛᱟᱲ ᱠᱚᱣᱟᱜ ᱠᱟᱱᱟ ᱥᱮ ᱫᱤᱠᱩ ᱠᱚᱣᱟᱜ ᱠᱟᱱᱟ ᱥᱮ ᱥᱟᱱᱟᱢ ᱦᱚᱲᱟᱜ?
ᱢᱟᱱᱮ ᱡᱟᱦᱟᱸ ᱛᱤᱱᱟᱹᱜ ᱵᱟᱲᱟᱭ ᱢᱮᱱᱟᱜᱼᱟ ᱜᱚᱝᱠᱮ ᱯᱩᱨᱩᱫᱷᱩᱞᱟᱜ ᱠᱟᱛᱷᱟ ᱠᱚᱛᱮ, ᱦᱮᱸ
ᱦᱳᱭ
ᱮᱸ ᱩᱱᱠᱩ ᱫᱚᱠᱚ ᱞᱟᱹᱭᱟ ᱟᱢᱵᱟᱵᱚᱛᱤ ᱫᱚ ᱟᱵᱚ ᱦᱚᱲᱟᱜ ᱠᱟᱱ ᱜᱮᱭᱟ᱾
ᱟᱪᱪᱷᱟ
ᱟ ᱡᱮᱢᱚᱱ ᱥᱟᱠᱨᱟᱛ ᱦᱚᱸ ᱠᱚ ᱞᱟᱹᱭ ᱜᱮᱭᱟ ᱟᱵᱚᱣᱟᱜ ᱡᱮᱢᱚᱱ ᱵᱤᱥᱮᱥ ᱠᱟᱨᱛᱮ ᱦᱚᱲᱟᱜ ᱠᱟᱱ ᱜᱮᱭᱟ᱾ ᱢᱮᱱᱠᱷᱟᱱ ᱧᱮᱞᱚᱜ ᱠᱟᱱᱟ ᱚᱸᱰᱮ ᱩᱱᱠᱩ ᱦᱚᱸᱠᱚ ᱢᱟᱱᱟᱣᱭᱮᱜ ᱜᱮᱭᱟ, ᱦᱮᱸ ᱟᱫᱚ ᱚᱱᱟᱜᱮ ᱱᱤ ᱛᱚᱜ ᱟᱵᱚ ᱡᱚᱛᱚ ᱦᱚᱲ ᱮᱴᱠᱮᱴᱚᱬᱮ ᱨᱮ ᱢᱮᱱᱟᱜ ᱵᱚᱱᱟ ᱵᱟᱵᱚᱱ ᱵᱩᱡᱷᱟᱹᱣ ᱫᱟᱲᱮᱜ ᱠᱟᱱᱟ ᱠᱚᱠᱚᱭᱟᱜ ᱠᱟᱱᱟᱭ ᱥᱟᱱᱟᱢ ᱠᱚᱠᱚ ᱢᱟᱱᱟᱣᱫᱟ ᱛᱚ᱾
ᱦᱳ ᱚᱱᱟ ᱦᱚᱛᱮᱡ ᱛᱮ
ᱦᱳᱭ ᱦᱳᱭ ᱡᱟᱦᱟᱸ ᱛᱤᱱᱟᱹᱜ ᱦᱟᱲᱟᱢ ᱠᱚᱴᱷᱮᱱ ᱦᱟᱲᱟᱢ ᱵᱟ ᱠᱚ ᱴᱷᱮᱱ ᱟᱸᱡᱚᱢ ᱵᱟᱲᱟ ᱦᱩᱭ ᱠᱟᱱᱟ ᱟᱣᱟᱜ ᱱᱚᱣᱟ ᱫᱚ ᱟᱵᱚᱣᱟᱜ ᱠᱟᱱ ᱜᱮᱭᱟ᱾
ᱟᱪᱪᱷᱟ ᱟᱪᱪᱷᱟ
ᱦᱮᱸ ᱟᱨ ᱛᱟᱦᱞᱮ ᱜᱚᱝᱠᱮ ᱚᱲᱟᱜ ᱨᱮᱫᱚ ᱮᱸᱜᱻ ᱛᱟᱦᱞᱮ ᱢᱮ ᱥᱚᱝᱥᱟᱨ ᱠᱚ ᱜᱷᱟᱨᱚᱸᱧᱡᱽ ᱠᱚᱫᱚ ᱢᱟᱱᱮ ᱪᱮᱜ ᱞᱮᱠᱟ ᱵᱷᱟᱵᱛᱮ ᱪᱟᱞᱟᱜ ᱠᱟᱱᱟ?
ᱚᱱᱟ ᱠᱚᱫᱚ ᱪᱟᱞᱟᱜ ᱠᱟᱱᱟ ᱱᱮᱝ ᱡᱟᱦᱟᱸ ᱛᱤᱱᱟᱹᱜ ᱜᱟᱱ ᱜᱮ ᱱᱟᱞᱦᱟ ᱛᱩᱢᱟᱹᱞ ᱟᱹᱜᱩ ᱠᱟᱛᱮ
ᱟᱪᱪᱷᱟ ᱟᱪᱪᱷᱟ, ᱦᱮᱸ ᱡᱮᱢᱚᱱ ᱟᱞᱮᱥᱮᱱ ᱫᱚ ᱵᱟᱨ ᱥᱮᱨᱢᱟᱨᱮ ᱵᱟᱨ ᱫᱷᱟᱣ ᱪᱟᱥ ᱦᱩᱭᱩᱜ-ᱟ ᱛᱚ ᱟᱫᱚ ᱩᱱᱟᱹᱜ ᱛᱚ ᱟᱱᱟᱴ ᱠᱚᱫᱚ ᱵᱟᱝ ᱦᱩᱭᱩᱜ-ᱟ ᱾ ᱦᱮᱸ
ᱫᱷᱚᱨᱚᱱ ᱦᱩᱲᱩ ᱢᱤᱫ ᱫᱷᱟᱣ ᱦᱩᱭᱩᱜ-ᱟ ᱟᱫᱚ ᱱᱚᱜ-ᱚᱭ ᱱᱤᱛᱚᱜ ᱢᱤᱫ ᱫᱷᱟᱣ ᱵᱚᱨᱥᱟ ᱦᱩᱲᱩ ᱟᱫᱚ ᱚᱱᱟ ᱵᱟᱫ ᱠᱟᱛᱮᱫ ᱦᱚᱸ ᱚ ᱥᱚᱵᱽᱡᱤ ᱠᱚᱠᱚ ᱨᱚᱦᱚᱭ ᱵᱟᱲᱟᱭ ᱜᱮᱭᱟ? ᱛᱟᱯᱚᱨᱮ ᱥᱤᱢ ᱥᱩᱠᱨᱤ ᱦᱚᱸ ᱢᱮᱱᱟᱜ ᱠᱚᱜᱮᱭᱟ ᱚᱲᱟᱜ ᱠᱚᱨᱮ ᱦᱮᱸ ᱟᱫᱚ ᱱᱤᱛᱚᱜ ᱢᱟ ᱱᱚᱜᱼᱚᱭ ᱦᱟᱴ ᱠᱚ ᱵᱚᱱᱫᱚ ᱪᱟᱵᱟᱟᱣ ᱠᱟᱱ ᱡᱚᱛᱚ, ᱛᱟᱦᱞᱮ ᱚᱱ ᱠᱟ ᱞᱮᱠᱟ ᱫᱚ ᱠᱤᱨᱤᱧ ᱟᱹᱠᱷᱨᱤᱧ ᱫᱚ ᱟᱫᱚ ᱵᱟᱝ ᱦᱩᱭᱩᱜ ᱠᱟᱱᱟ ᱟᱛᱩ ᱠᱚᱨᱮ ᱜᱮ ᱡᱟᱦᱟᱸᱭ ᱠᱚ ᱦᱟᱛᱟᱣᱮᱜ ᱠᱚᱣᱟ᱾ ᱮᱸ ᱦᱟᱴ ᱠᱚ ᱪᱟᱹᱞᱩ ᱛᱟᱦᱮᱸ ᱠᱟᱱᱟ ᱛᱚᱠᱷᱚᱱ ᱫᱚᱦᱟᱜ ᱠᱟᱹᱣᱰᱤ ᱨᱮᱱᱟᱜ ᱠᱷᱚᱱ ᱫᱚᱨᱠᱟᱨ ᱦᱩᱭᱩᱜ ᱠᱟᱱ ᱛᱟᱦᱮᱸᱫ ᱦᱮᱸ ᱟᱱᱟᱴ ᱠᱚ ᱥᱟᱢᱚᱭᱤᱠ ᱛᱚᱠᱷᱚᱱ ᱫᱚ ᱟᱨ ᱫᱚᱨᱠᱟᱨ ᱨᱮ ᱟᱠᱷᱨᱤᱧ ᱜᱚᱫ ᱦᱩᱭᱩᱜ ᱠᱟᱱ ᱛᱟᱦᱮᱸᱜ
ᱦᱚ ᱟᱫᱚᱜ ᱱᱚᱛᱮ ᱫᱚ ᱚᱵᱚᱥᱥᱚᱭ ᱦᱟᱴ ᱫᱚ ᱵᱚᱱᱫᱚ ᱫᱚ ᱵᱟᱹᱱᱩᱜ-ᱟ, ᱦᱟᱴ ᱫᱚ ᱪᱟᱹᱞᱩᱜ ᱠᱟᱱ ᱜᱮᱭᱟ, ᱛᱚᱵᱮ ᱱᱮᱛᱟᱨ ᱫᱚ ᱚᱱᱟ ᱰᱟᱹᱝᱨᱤ ᱠᱤᱨᱤᱧ ᱟᱠᱷᱨᱤᱧ ᱜᱮ ᱵᱟᱝ ᱪᱟᱞᱟᱜ ᱠᱟᱱᱟ ᱾
ᱦᱚᱭ ᱦᱚᱭ ᱟᱫᱚ ᱜᱚᱝᱠᱮ ᱟᱞᱮ ᱥᱮᱱ ᱫᱚ ᱦᱟᱴ ᱠᱚᱫᱚ ᱡᱟᱦᱟᱸ ᱦᱩᱭᱩᱜ ᱠᱟᱱ ᱛᱟᱦᱮᱸᱡ ᱡᱚᱛᱚ ᱰᱟᱝᱨᱤ ᱢᱟᱱᱮᱜ ᱮ ᱰᱟᱝᱨᱤ ᱠᱤᱨᱤᱧ ᱟᱠᱷᱨᱤᱧ ᱛᱮᱜᱮ ᱦᱟᱴ ᱫᱚ ᱵᱷᱟᱞᱤ ᱦᱩᱭᱩᱜ ᱠᱟᱱ ᱛᱮᱜ, ᱵᱷᱤᱲᱩᱜ ᱦᱚᱸ ᱵᱷᱤᱲᱩᱜ ᱠᱟᱱ ᱛᱮ ᱚᱱᱟ ᱞᱟᱹᱜᱤᱫ ᱦᱚᱲ ᱠᱚ ᱪᱟᱞᱟᱜ ᱠᱟᱱᱛᱮ ᱟᱫᱚ ᱱᱚᱜ ᱚᱭ ᱰᱟᱝᱨᱤ ᱠᱤᱨᱤᱧ ᱠᱚ ᱵᱚᱱᱫᱚ ᱠᱮᱫᱟ ᱟᱫᱚ ᱥᱤᱢ ᱥᱩᱠᱨᱤ ᱦᱚᱸ ᱟᱫᱚ ᱵᱟᱠᱚ ᱤᱫᱤᱭᱮᱫ ᱠᱚᱣᱟ ᱦᱚᱲ ᱵᱟᱝᱠᱚ ᱪᱟᱞᱟᱜ
ᱦᱮᱸ ᱢᱟᱱᱮ ᱦᱟᱴ ᱨᱮ ᱡᱩᱫᱤ ᱦᱚᱲ ᱜᱮ ᱵᱟᱝᱠᱚ ᱡᱟᱹᱥᱛᱤᱜ-ᱟ ᱵᱟᱝᱠᱚ ᱥᱟᱸᱜᱮᱜ-ᱟ ᱛᱟᱦᱟᱞᱮ ᱛᱚ ᱡᱮᱞ ᱠᱚᱦᱚᱸ ᱛᱚ ᱵᱟᱭ ᱟᱠᱷᱨᱤᱧᱚᱜᱟᱭ ᱥᱮ
ᱦᱳᱭ ᱦᱳᱭ ᱦᱳᱭ ᱚᱱᱠᱟ ᱟᱨ ᱛᱟᱞᱦᱮ ᱜᱚᱝᱠᱮ ᱟᱯᱮ ᱟᱹᱜ ᱚᱲᱟᱜ ᱨᱮ ᱥᱤᱢ, ᱥᱩᱠᱨᱤ, ᱢᱮᱨᱚᱢ, ᱵᱷᱤᱰᱤ, ᱠᱚᱫᱚ ᱢᱮᱱᱟᱜ ᱠᱚᱣᱟ ᱥᱮ ᱵᱟᱝ?
ᱦᱚᱸ ᱢᱮᱱᱟᱜ ᱠᱚᱜᱮᱭᱟ ᱥᱤᱢ ᱥᱩᱠᱨᱤ ᱢᱮᱨᱚᱢ ᱵᱷᱤᱰᱤ ᱠᱚᱫᱚ ᱵᱟᱹᱱᱩᱜ ᱠᱚᱜᱮᱭᱟ ᱥᱤᱢ ᱟᱨ ᱥᱩᱠᱨᱤ ᱛᱮᱜ ᱢᱮᱱᱟᱜ ᱠᱚᱣᱟ
ᱚᱸ ᱚᱱᱟ ᱦᱚᱸ ᱟᱫᱚ ᱪᱮ ᱪᱮᱫᱟᱜ ᱥᱮ ᱧᱮᱞᱚᱜ ᱠᱟᱱᱟ ᱱᱤᱛᱚᱜ ᱥᱩᱠᱨᱤ ᱨᱮᱱᱟᱜ ᱟᱹᱰᱤ ᱡᱳᱨ ᱤᱭᱟᱹ ᱢᱮᱱᱟᱜ ᱠᱟᱫᱟ
ᱵᱟᱡᱟᱨ ᱢᱮᱱᱟᱜ ᱟᱠᱟᱫᱟ, ᱦᱮ ᱟᱞᱮ ᱱᱚᱣᱟ ᱠᱚᱨᱮ ᱫᱚ ᱜᱚᱝᱠᱮ ᱡᱮᱢᱚᱱ ᱧᱮᱞᱚᱜ ᱠᱟᱱᱟ, ᱮᱠᱫᱚᱢ ᱠᱷᱟᱹᱥᱤ ᱡᱤᱞ ᱥᱚᱢᱟᱱ ᱜᱮ ᱫᱟᱢ ᱦᱚᱸ ᱥᱩᱠᱨᱤ ᱠᱷᱟᱹᱥᱤᱜᱟᱜ ᱱᱤᱛᱚᱜ
ᱵᱟᱵᱟ ᱨᱮ
ᱮ ᱦᱳᱭ ᱦᱳᱭ ᱫᱚᱢᱮ ᱪᱟᱹᱞᱩ ᱦᱚᱲ ᱠᱩᱞᱟᱹᱣ ᱵᱟᱵᱮᱱ ᱫᱟᱲᱮ ᱠᱩᱣᱟ ᱥᱩᱠᱨᱤ ᱵᱮᱱ ᱜᱚᱡ ᱞᱮᱠᱚ ᱠᱷᱟᱱ
ᱟᱨ ᱱᱚᱜᱼᱚ ᱱᱚᱝᱠᱟᱜᱮ ᱫᱟᱢ ᱦᱚᱸ ᱚᱱᱠᱟᱜᱮ ᱥᱟᱲᱮ ᱪᱟᱨᱥᱚ ᱴᱟᱠᱟ ᱯᱟᱸᱥᱥᱚ ᱴᱟᱠᱟ ᱠᱤᱡᱤ ᱪᱟᱞᱟᱜ ᱠᱟᱱᱟ ᱾
ᱵᱟᱵᱟᱨᱤ ᱟᱞᱮ ᱱᱚᱛᱮ ᱫᱚ ᱟᱹᱛᱩ ᱴᱚᱞᱟ ᱨᱮᱫᱚ ᱥᱩᱠᱨᱤ ᱫᱟ ᱥᱩᱠᱨᱤ ᱡᱤᱞ ᱫᱟᱢ ᱫᱚ ᱟᱹᱰᱤ ᱠᱚᱢ ᱜᱮᱭᱟ
ᱟᱪᱪᱷᱟ
ᱟᱨ ᱱᱚᱝᱠᱟ ᱯᱟᱛᱟ ᱴᱟᱺᱰᱤ ᱠᱚᱨᱮᱜ ᱥᱮ ᱦᱟᱴ ᱠᱚᱨᱮ ᱫᱚ ᱠᱟᱴᱤ ᱡᱟᱹᱥᱛᱤ ᱧᱚᱜ ᱠᱚ ᱫᱟᱢ ᱛᱮᱠᱚ ᱟᱠᱷᱨᱤᱧᱟ
ᱟ ᱫᱚ ᱜᱚᱝᱠᱮ ᱟᱞᱮ ᱥᱮᱱ ᱫᱚ ᱥᱩᱫᱩ ᱦᱚᱲᱢᱚᱛᱚ ᱛᱚ ᱵᱟᱝ ᱟᱫᱚ ᱮᱴᱟᱜ ᱟᱛᱩ ᱦᱚᱸᱠᱚ ᱡᱚᱢᱮᱫ ᱠᱚᱣᱟ
ᱱᱚᱛᱮ ᱦᱚᱸᱠᱚ ᱡᱚᱢᱮᱫ ᱜᱮᱭᱟ ᱡᱚᱢ ᱫᱚ᱾
ᱦᱮᱸ ᱟᱫᱚ ᱚᱱᱟ ᱦᱚᱛᱮᱫ ᱛᱮ ᱜᱮ ᱯᱟᱪᱮᱫ ᱵᱟᱞᱮᱱ ᱫᱟᱢ ᱫᱚ ᱠᱟᱹᱴᱤᱡ ᱡᱟᱹᱥᱛᱤᱭᱮᱱ᱾ ᱡᱤᱞ ᱠᱚ ᱵᱟᱝ ᱧᱟᱯᱟᱢ ᱠᱟᱱᱟ ᱛᱚ᱾
ᱦᱮᱸ ᱦᱮᱸ ᱦᱩᱸ
ᱦᱮ ᱟᱨ ᱛᱟᱦᱚᱞᱮ ᱟᱨ ᱪᱮᱫ ᱠᱚᱵᱮᱱ ᱪᱤᱠᱟᱹ ᱵᱟᱲᱟᱭᱟ ᱮᱠᱷᱚᱱ ᱫᱚ?
ᱦᱮᱸᱻ ᱚᱱᱠᱟ ᱞᱮᱠᱟ ᱛᱮᱫᱚ ᱫᱚᱢᱮ ᱠᱤᱪᱷᱩ ᱫᱚ ᱪᱮᱫ ᱦᱚᱸ ᱵᱟᱹᱞᱤᱧ ᱪᱤᱠᱟᱹᱭ ᱜᱮᱭᱟ, ᱱᱟᱥᱮ ᱱᱟᱥᱮ ᱰᱟᱠᱛᱟᱨᱤ ᱠᱚᱞᱤᱧ ᱯᱨᱮᱠᱴᱤᱥ ᱜᱮᱭᱟ,
ᱚ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱮ ᱦᱚᱲ ᱠᱚ ᱮᱸᱜ ᱫᱮᱵᱟ ᱥᱮᱵᱟᱭᱮᱫ ᱠᱚᱣᱟᱵᱮᱱ ᱚᱱᱟ ᱫᱚ ᱟᱹᱰᱤ ᱱᱟᱯᱟᱭ ᱠᱟᱛᱷᱟ ᱠᱟᱱᱟ, ᱟᱹᱰᱤ ᱜᱚᱨᱚᱵᱽ ᱨᱮᱱᱟᱜ ᱠᱟᱛᱷᱟ ᱠᱟᱱᱟ, ᱦᱮᱸ ᱟᱹᱞᱤᱧ ᱦᱚᱸ ᱚᱱᱠᱟ ᱚᱱᱠᱟ ᱫᱚ ᱦᱟᱸᱜ ᱪᱮᱫ ᱜᱮ ᱵᱟᱝ ᱵᱮᱵᱽᱥᱟ ᱠᱚ ᱢᱮᱱᱟᱜ ᱟᱠᱟᱫᱟ᱾ ᱯᱷᱟᱨᱟᱢ ᱠᱚ ᱢᱮᱱᱟᱜ ᱟᱠᱟᱫᱟ ᱯᱚᱞᱴᱤ ᱯᱷᱟᱨᱟᱢ ᱠᱚ ᱚᱱᱟ ᱠᱚᱜᱮ ᱧᱮᱞ ᱵᱟᱲᱟᱭ ᱦᱩᱭᱩᱜᱼᱟ᱾ ᱟᱨ ᱱᱚᱣᱟ ᱥᱤᱛᱩᱝ ᱨᱮᱦᱚᱸ ᱫᱚᱢᱮ ᱥᱤᱢ ᱠᱚ ᱠᱚ ᱜᱩᱡᱩᱜ ᱠᱟᱱ ᱛᱟᱹᱟᱞᱤᱧᱟ᱾ ᱥᱟᱦᱟᱣ ᱵᱟᱠᱚ ᱥᱟᱦᱟᱣ ᱮᱫᱟ᱾
ᱟᱹᱰᱤ ᱱᱮᱥ ᱫᱚ ᱥᱤᱛᱩᱝ ᱧᱚᱜ ᱠᱮᱫ ᱜᱮᱭᱟᱭ᱾
ᱦᱳᱭ ᱦᱳᱭ ᱦᱳᱭ ᱦᱳᱭ
ᱨᱟᱱ ᱢᱩᱨᱜᱟᱹᱱ ᱠᱚᱦᱚᱸ ᱮᱢ ᱦᱩᱭᱩᱜ ᱠᱟᱱ ᱜᱮᱭᱟ ᱟᱫᱚ ᱮᱢ ᱠᱟᱛᱮᱜ ᱦᱚᱸ ᱜᱚᱝᱠᱮ ᱱᱚᱣᱟ ᱡᱮ ᱥᱤᱛᱩ ᱛᱩᱧ ᱮᱫᱟᱭ
ᱥᱤᱛᱩᱝ ᱠᱚ ᱥᱟᱦᱟᱶ ᱞᱮ ᱨᱮ ᱥᱮ ᱠᱚ ᱵᱟᱧᱪᱟᱜᱼᱟ᱾
ᱦᱳᱭ ᱦᱳᱭ ᱦᱳᱭ ᱛᱟᱦᱚᱞᱮ ᱜᱚᱝᱠᱮ ᱱᱚᱣᱟ ᱞᱟᱭᱤᱱ ᱨᱮᱫᱚ ᱛᱤᱱᱟᱹᱜ ᱫᱤᱱ ᱵᱮᱱ ᱦᱩᱭ ᱮᱱᱟ? ᱰᱟᱠᱛᱟᱨ ᱞᱟᱹᱭᱤᱱ ᱨᱮ?
ᱰᱟᱠᱛᱟᱨ ᱞᱟᱭᱤᱱ ᱨᱮ ᱟᱹᱞᱤᱧ ᱢᱮᱱᱟᱜ ᱞᱤᱧᱟᱹ ᱱᱤᱛ ᱫᱷᱟᱹᱵᱤᱡ ᱟᱴ ᱵᱚᱪᱷᱚᱨ ᱜᱟᱱ
ᱚ ᱛᱟᱦᱚᱞᱮ ᱟᱹᱰᱤ ᱟᱭᱢᱟ ᱫᱤᱱ ᱠᱷᱚᱱ ᱜᱮ ᱢᱮᱱᱟᱜ ᱟᱠᱟᱜ ᱵᱤᱱᱟ
ᱦᱚᱸ ᱟᱰᱤᱜᱮ ᱟᱭᱢᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱦᱮᱸ ᱟᱫᱚ ᱜᱚᱢᱠᱮ ᱢᱟᱱᱮ ᱪᱮᱫ ᱞᱮᱠᱟᱱ ᱪᱮᱫ ᱞᱮᱠᱟᱱ ᱦᱚᱲ ᱵᱮᱱ ᱨᱟᱱ ᱮᱫ ᱠᱚᱣᱟ? ᱞᱟᱡ ᱦᱟᱹᱥᱩ ᱨᱩᱣᱟᱹ ᱵᱚᱦᱚᱜ ᱦᱟᱹᱥᱩ ᱚᱱᱟ ᱠᱚᱜᱮ ᱥᱮ ᱟᱨᱚ ᱩᱯᱟᱨᱥᱮᱱ ᱠᱚᱦᱚᱸ ᱵᱮᱱ ᱠᱚᱨᱟᱣᱮᱫ ᱠᱚᱣᱟ
ᱚᱯᱟᱨᱥᱮᱱ ᱠᱚᱫᱚ ᱩᱱᱟᱹᱜ ᱫᱷᱟᱹᱵᱤᱡ ᱫᱚ ᱩᱱᱟᱹᱜ ᱜᱟᱱ ᱢᱟᱱᱮ ᱤᱭᱟᱹ ᱵᱟᱹᱱᱩᱜ ᱛᱟᱹᱞᱤᱧᱟ ᱯᱟᱨᱢᱤᱥᱮᱱ ᱵᱟᱹᱱᱩᱜ ᱛᱟᱹᱞᱤᱧᱟ
ᱟᱪᱪᱷᱟ ᱟᱪᱪᱷᱟ
ᱱᱚᱝᱠᱟ ᱞᱟᱡ ᱦᱥᱩ ᱵᱚᱦᱚᱜ ᱦᱟᱹᱥᱩ ᱝᱠᱟ ᱠᱟᱹᱴᱤᱡ ᱠᱟᱹᱴᱤᱡ ᱧᱚᱜ ᱜᱮ ᱢᱟᱱᱮ ᱢᱮᱱ ᱜᱟᱱᱚᱜᱼᱟ ᱯᱷᱟᱥᱴᱮᱰ ᱪᱤᱠᱤᱛᱥᱟ ᱡᱟᱦᱟᱸ ᱫᱚ ᱯᱨᱟᱛᱷᱚᱢᱤᱠ ᱪᱤᱠᱤᱛᱥᱟ ᱵᱚᱱ ᱞᱟᱹᱭᱟ
ᱦᱳᱭ ᱦᱳᱭ ᱦᱳᱭ ᱦᱳᱭ
ᱤᱱᱟᱹᱜ ᱜᱟᱱ ᱜᱮ
ᱦᱳᱭ ᱦᱳᱭ ᱟᱪᱪᱷᱟ ᱟᱪᱪᱷᱟ ᱟᱹᱰᱤ ᱱᱟᱯᱟᱭ
ᱟᱫᱚ ᱳᱭ ᱟᱵᱮᱱᱟᱜ ᱠᱳᱱᱳ ᱪᱮᱢᱵᱟᱨ ᱠᱚ ᱢᱮᱱᱟᱜ ᱟᱠᱟᱫᱟ ᱥᱮ ᱟᱹᱛᱩ ᱴᱚᱞᱟ ᱠᱚᱨᱮ ᱜᱮᱵᱮᱱ ᱫᱩᱲᱩᱵ ᱠᱟᱱᱟ?
ᱪᱮᱢᱵᱟᱨ ᱠᱚᱫᱚ ᱚᱱᱠᱟ ᱞᱮᱠᱟ ᱫᱚ ᱪᱮᱫ ᱦᱚᱸ ᱵᱟᱹᱱᱩᱜᱼᱟ ᱟᱹᱞᱤᱧ ᱫᱚ ᱵᱤᱥᱮᱥ ᱠᱟᱭᱛᱮ ᱟᱛᱳ ᱴᱚᱞᱟ ᱦᱚᱸ ᱩᱱᱟᱹᱜ ᱜᱟᱱ ᱫᱚ ᱵᱟᱝ ᱟᱹᱞᱤᱧ ᱫᱚ ᱵᱮᱥᱤ ᱫᱚ ᱚᱲᱟᱜ ᱠᱚᱨᱮ ᱜᱮᱞᱤᱧ ᱛᱟᱦᱮᱱᱟ ᱱᱚᱝᱠᱟ ᱯᱷᱳᱱ ᱛᱮᱠᱚ ᱤᱭᱟᱹ ᱠᱮᱫ ᱜᱮ ᱡᱳᱜᱟᱡᱳᱜᱽ ᱠᱮᱫ ᱜᱮ ᱡᱮ ᱱᱚᱰᱮ ᱱᱚᱝᱠᱟᱱᱟᱜ ᱢᱤᱫᱴᱮᱱ ᱥᱚᱢᱚᱥᱥᱟ ᱢᱮᱱᱟᱜᱼᱟ ᱠᱟᱹᱴᱤᱡ ᱦᱮᱡ ᱞᱮᱱ ᱵᱮᱱ ᱵᱮᱥ ᱤᱱᱟᱹ ᱛᱟᱭᱚᱢ ᱚᱱᱠᱟᱤᱧ ᱪᱟᱞᱟᱣ ᱮᱱ ᱜᱮ ᱪᱟᱞᱟᱣ ᱠᱟᱛᱮᱜ ᱞᱤᱧ ᱧᱮᱞ ᱠᱮᱫᱮ ᱜᱮ ᱟᱫᱚ ᱡᱟᱦᱟᱸᱛᱤᱱᱟᱹᱜ ᱜᱟᱱ ᱵᱮᱵᱚᱥᱛᱷᱟᱭ ᱞᱟᱜᱟᱜᱼᱟ, ᱤᱱᱟᱹᱜ ᱜᱟᱱ ᱞᱤᱧ ᱠᱚᱨᱟᱣ ᱠᱮᱫ ᱜᱮ ᱟᱨ ᱧᱮᱞᱟᱞᱤᱧ ᱡᱮ ᱱᱚᱣᱟ ᱫᱚ ᱟᱹᱞᱤᱧ ᱫᱟᱨᱟ ᱥᱚᱢᱵᱷᱚᱵ ᱠᱟᱱᱟ ᱥᱮ ᱵᱟᱝ ᱡᱩᱫᱤ ᱟᱹᱞᱤᱧ ᱫᱚ ᱦᱩᱭᱩᱜᱼᱟ ᱛᱟᱦᱞᱮ ᱠᱷᱟᱱ ᱫᱚᱞᱤᱧ ᱧᱮᱞᱮᱭᱟ ᱟᱨ ᱡᱩᱫᱤ ᱵᱟᱝᱞᱤᱧ ᱫᱟᱲᱮᱭᱟᱜ ᱠᱷᱟᱱ ᱛᱟᱦᱞᱮᱤᱧ ᱢᱮᱛᱟ ᱠᱚᱣᱟ ᱱᱚᱣᱟ ᱫᱚ ᱟᱹᱞᱤᱧ ᱫᱟᱨᱟ ᱫᱚ ᱵᱟᱭ ᱦᱩᱭᱩᱜᱼᱟ ᱱᱚᱣᱟ ᱫᱚ ᱰᱟᱠᱛᱟᱨ ᱴᱷᱮᱱ ᱥᱮ ᱦᱚᱥᱯᱤᱴᱟᱞ ᱨᱮ ᱡᱚᱜᱟᱡᱳᱜ ᱦᱮ
ᱦᱳᱭ ᱦᱳᱭ ᱦᱳᱭ ᱦᱩᱸ ᱚ ᱛᱟᱞᱦᱮ ᱜᱚᱝᱠᱮ ᱟᱯᱮ ᱥᱮᱱ ᱫᱚ ᱵᱩᱨᱩ ᱠᱚᱫᱚ ᱢᱮᱱᱟᱜ ᱟᱠᱟᱫᱟ ᱥᱮ ᱵᱟᱝ?
ᱵᱩᱨᱩ ᱠᱚᱫᱚ ᱢᱮᱱᱟᱜ ᱜᱮᱭᱟ᱾ ᱛᱚᱵᱮ ᱛᱷᱚᱲᱟ ᱠᱚᱢ ᱧᱚᱜ ᱜᱮᱭᱟ ᱥᱩᱨ ᱠᱚᱨᱮ ᱫᱚ᱾ ᱟᱴᱩ ᱯᱷᱟᱨᱟᱠ ᱧᱚᱜ ᱛᱮ ᱦᱮᱱᱟᱜᱼᱟ ᱾
ᱚ
ᱥᱩᱥᱩᱱᱤᱭᱟᱹ ᱯᱟᱦᱟᱲ ᱦᱮᱱᱟᱜᱼᱟ ᱟᱸᱡᱚᱢ ᱟᱠᱟᱫ ᱜᱮᱭᱟ ᱵᱮᱱ ᱡᱟᱹᱱᱤᱡ ᱠᱷᱟᱱ?
ᱦᱳᱭ ᱦᱳᱭ ᱟᱸᱡᱚᱢ ᱦᱚᱞᱤᱧ ᱟᱸᱡᱚᱢ ᱟᱠᱟᱫᱟ ᱜᱚᱝᱠᱮ ᱫᱟᱬᱟᱱ ᱦᱚᱞᱤᱧ ᱥᱮᱱ ᱵᱟᱲᱟᱣ ᱟᱠᱟᱱᱟ᱾ ᱵᱟᱨ ᱯᱮ ᱫᱷᱟᱣ ᱫᱚᱞᱤᱧ ᱥᱮᱱ ᱟᱠᱟᱱᱟ᱾
ᱵᱩᱨᱩ ᱢᱮᱱᱛᱮᱫᱚ ᱟᱞᱮ ᱫᱚ ᱚᱱᱟ ᱥᱩᱥᱩᱱᱤᱭᱟᱹ ᱜᱮ᱾
ᱟᱪᱪᱷᱟ ᱟᱪᱪᱷᱟ ᱚᱸᱰᱮ ᱡᱟᱦᱟᱸ ᱤᱭᱟᱹ ᱦᱩᱭᱩᱜ ᱫᱚ ᱚᱱᱟ ᱟᱵᱚᱣᱟᱜ ᱫᱷᱟᱨᱟ ᱯᱟᱛᱟ ᱦᱩᱭᱩᱜᱼᱟ᱾
ᱦᱳᱭ ᱦᱳᱭ ᱦᱳᱭ᱾
ᱟᱨ ᱞᱤᱧ ᱥᱮᱱ ᱵᱟᱲᱟᱣ ᱟᱠᱟᱱᱟ ᱟᱨ ᱛᱟᱯᱚᱨᱮ ᱮᱢᱱᱤ ᱦᱚᱸ ᱫᱟᱬᱟᱱ ᱫᱚ ᱥᱮᱱ ᱵᱟᱲᱟ ᱦᱩᱭ ᱟᱠᱟᱱ ᱜᱮᱭᱟ᱾
ᱟᱪᱪᱷᱟ ᱟᱪᱪᱷᱟ᱾
ᱟᱸ ᱟᱫᱚ ᱵᱩᱨᱩ ᱠᱚᱦᱚᱸ ᱞᱤᱧ ᱫᱮᱡ ᱵᱟᱲᱟᱣ ᱠᱟᱱᱟ ᱟᱫᱚ ᱦᱟᱸᱜ ᱩᱱᱟᱹᱜ ᱜᱟᱱ ᱫᱚ ᱵᱟᱲᱟᱭ ᱵᱟᱹᱱᱩᱜ ᱛᱟᱹᱞᱤᱧᱟ᱾ ᱟᱸᱡᱚᱢ ᱠᱟᱛᱷᱟ ᱛᱚ᱾ ᱯᱮᱭᱟ ᱵᱩᱨᱩ ᱢᱮᱱᱟᱜ ᱟᱠᱟᱫᱟ᱾ ᱟᱞᱤᱧ ᱫᱚ ᱚᱱᱟ ᱯᱳᱭᱞᱳ ᱵᱩᱨᱩ ᱨᱮᱜᱮ ᱢᱤᱫ ᱴᱮᱡ ᱜᱮᱞᱤᱧ ᱫᱮᱡ ᱟᱠᱟᱱᱟ᱾ ᱚᱱᱟ ᱦᱚᱸ ᱚᱨᱫᱷᱮᱠ ᱴᱟ᱾
ᱚ
ᱵᱤᱨᱫᱚ ᱵᱩᱨᱩ ᱫᱚ ᱯᱮᱭᱟ ᱜᱮᱭᱟ ᱯᱮᱭᱟ ᱫᱚ᱾
ᱦᱳᱭ ᱦᱳᱭ ᱟᱫᱚ ᱦᱟᱸᱜ ᱚᱱᱟ ᱜᱮ ᱞᱟᱹᱭ ᱦᱩᱭᱩᱜ ᱠᱟᱱᱟ ᱦᱟᱸᱜ ᱟᱨᱚ ᱦᱟᱸᱜ ᱚᱱᱠᱟ ᱜᱮ ᱫᱟᱬᱟᱱ ᱪᱟᱞᱟᱜ ᱦᱩᱭᱩᱜᱼᱟ᱾ ᱵᱟᱝ ᱧᱮᱞ ᱯᱩᱨᱟᱹᱣ ᱦᱩᱭ ᱠᱟᱱᱟ ᱛᱚ᱾
ᱟᱪᱪᱷᱟ᱾
ᱦᱮᱸ ᱟᱨ ᱛᱟᱞᱦᱮ ᱜᱚᱝᱠᱮ ᱟᱯᱮ ᱚᱱᱟ ᱠᱚᱨᱮ ᱫᱚ ᱦᱟᱸᱜ ᱞᱤᱧ ᱧᱮᱞ ᱠᱮᱫᱟ ᱛᱚ ᱱᱚᱜᱼᱚ ᱱᱚᱝᱠᱟ ᱞᱮᱠᱟᱱ ᱫᱚ ᱩᱞ ᱠᱟᱱᱴᱷᱟᱲ ᱠᱚᱫᱚ ᱦᱟᱜ ᱵᱟᱹᱞᱤᱧ ᱧᱮᱞᱧᱟᱢ ᱞᱮᱫᱟ ᱟᱞᱮ ᱥᱮᱱ ᱢᱟ ᱟᱭᱢᱟ ᱢᱮᱱᱟᱜ ᱠᱟᱫᱟ᱾ ᱥᱩᱨ ᱨᱮ ᱚᱢᱵᱟᱵᱚᱛᱤ ᱛᱟᱦᱚᱞᱮ ᱟᱞᱮᱥᱮᱱ ᱜᱮ ᱦᱤᱡᱩᱜ ᱵᱮᱱ ᱤᱫᱤ᱾
ᱦᱚ ᱦᱚ ᱪᱟᱞᱟᱜ ᱦᱩᱭᱩᱜᱼᱟ ᱟᱨ ᱵᱟᱝ ᱱᱤᱛ ᱱᱮᱛᱟᱨ ᱫᱚ ᱢᱮᱱᱟᱜ ᱜᱮᱭᱟ᱾ ᱠᱟᱱᱴᱷᱟᱲ ᱫᱚ ᱢᱟᱱᱮ ᱡᱩᱫᱤᱭᱳ ᱠᱚᱢ ᱜᱮᱭᱟ᱾ ᱠᱤᱱᱛᱩ ᱩᱞ ᱫᱚ ᱟᱹᱰᱤ ᱡᱟᱹᱥᱛᱤ ᱢᱮᱱᱟᱜᱼᱟ᱾
ᱟᱪᱪᱷᱟ ᱢᱟ ᱟᱫᱚ ᱠᱟᱹᱴᱤᱡ ᱞᱟᱦᱟ ᱧᱚᱜ ᱞᱤᱧ ᱥᱮᱱ ᱞᱮᱱᱟ ᱛᱚ ᱰᱷᱮᱨ ᱫᱤᱱ ᱞᱟᱦᱟ ᱧᱚᱜ᱾ ᱛᱚᱠᱷᱚᱱ ᱫᱚ ᱩᱱᱟᱹᱜᱴᱟ ᱫᱚ ᱟᱫᱚ ᱫᱟᱲᱟ ᱵᱟᱝ ᱦᱩᱭ ᱟᱠᱟᱱᱟ ᱟ ᱵᱩᱨᱩ ᱛᱚ ᱵᱩᱨᱩ ᱥᱩᱫᱷᱩ ᱫᱮᱡ ᱦᱩᱭ ᱮᱱᱟ᱾ ᱮᱸᱜ ᱚᱸ ᱜᱚᱝᱠᱮ ᱛᱟᱦᱚᱞᱮ ᱢᱟ ᱱᱤᱛᱚᱜ ᱫᱚ ᱱᱚᱝᱠᱟ ᱜᱮᱞᱟᱝ ᱨᱚᱯᱚᱲᱟ᱾ ᱟᱹᱞᱤᱧ ᱦᱚᱸ ᱠᱟᱹᱴᱤᱡ ᱚᱭ ᱯᱷᱨᱟᱢ ᱨᱮ ᱠᱟᱹᱴᱤᱡ ᱫᱟᱜ ᱠᱚᱞᱤᱧ ᱮᱢᱟ ᱠᱚᱣᱟ᱾ ᱯᱚᱥᱤᱢ ᱠᱚ᱾ ᱦᱮᱸ ᱫᱟᱜ ᱠᱚᱠᱚ ᱯᱟᱸᱡᱟᱭᱮᱫᱟ ᱦᱮᱸ ᱯᱚᱨᱮ ᱛᱮᱦᱟᱸᱜ ᱟᱫᱚ ᱨᱚᱯᱚᱲ ᱦᱩᱭᱩᱜᱼᱟ ᱚᱱᱠᱟ ᱜᱮ᱾
ᱟᱪᱪᱷᱟ ᱴᱷᱤᱠ ᱜᱮᱭᱟ᱾